ᱦᱮᱸ ᱡᱚᱦᱟᱨ ᱜᱮ ᱜᱚᱢᱠᱮ᱾
ᱦᱮᱸ ᱡᱚᱦᱟᱨ ᱜᱮ ᱜᱚᱢᱠᱮ᱾ ᱦᱮᱸ ᱜᱚᱢᱠᱮ ᱪᱮᱫ ᱠᱚᱵᱤᱱ ᱪᱤᱠᱟᱹᱵᱟᱲᱟᱭᱮᱫ? ᱦᱮᱸ ᱜᱚᱢᱠᱮ ᱱᱤᱭᱟᱹ ᱜᱷᱟᱹᱲᱤᱡ ᱫᱚ ᱵᱮᱥ ᱵᱟᱲᱟ ᱜᱮ, ᱟᱫᱚ ᱜᱚᱢᱠᱮ ᱟᱹᱵᱤᱱ ᱜᱮ ᱪᱮᱫ ᱞᱮᱠᱟ?
ᱦᱳᱭ ᱟᱹᱞᱤᱧ ᱦᱚᱸ ᱱᱤᱛ ᱜᱷᱟᱹᱲᱤᱡ ᱫᱚ ᱱᱟᱯᱟᱭ ᱵᱟᱲᱟ ᱜᱮᱭᱟᱞᱤᱧ᱾
ᱟᱪᱪᱷᱟ ᱟᱪᱪᱷᱟ᱾ ᱟᱫᱚ ᱜᱚᱢᱠᱮ ᱪᱮᱫ ᱠᱚᱵᱤᱱ ᱪᱤᱠᱟᱹ ᱵᱟᱲᱟᱭᱮᱜᱼᱟ?
ᱟᱨ ᱱᱤᱛ ᱫᱚ ᱪᱮᱫ ᱦᱚᱸ ᱵᱟᱝᱞᱤᱧ ᱪᱤᱠᱟᱹᱭᱮᱜᱼᱟ ᱟᱪᱪᱷᱟ ᱚᱱᱛᱮ ᱵᱟᱹᱫ ᱥᱮᱡ ᱜᱮ ᱥᱮᱱ ᱦᱩᱭ ᱞᱮᱱᱟ ᱟᱲᱮ ᱠᱚ ᱢᱟᱜ ᱵᱟᱲᱟ ᱠᱟᱛᱮᱫ ᱦᱮᱡ ᱠᱟᱛᱮ ᱛᱚᱯᱩ ᱡᱚᱢ ᱵᱟᱲᱟ ᱠᱟᱛᱮ ᱫᱩᱲᱩᱵ ᱵᱟᱲᱟ ᱦᱩᱭ ᱠᱟᱱᱟ ᱟᱨᱠᱤ᱾
ᱟᱪᱪᱷᱟ ᱟᱪᱪᱷᱟ᱾
ᱦᱳᱭ ᱟᱸ ᱟᱹᱵᱤᱱ ᱪᱮᱫ ᱠᱚᱵᱤᱱ ᱪᱤᱠᱟᱹᱭᱮᱫᱟ?
ᱟᱫᱚ ᱜᱚᱢᱠᱮ ᱟᱹᱞᱤᱧ ᱫᱚ ᱱᱟᱜᱦᱟᱭ ᱚᱲᱟᱜ ᱨᱮᱜᱮ ᱟᱫᱚ ᱠᱷᱮᱛ ᱠᱚᱫᱚ ᱪᱟᱞᱟᱣ ᱵᱟᱝ ᱦᱩᱭ ᱠᱟᱱᱟ ᱟᱨ -ᱠᱤ ᱟᱫᱚ ᱚᱲᱟᱜ ᱠᱚᱨᱮ ᱜᱮ ᱚᱱᱟ ᱦᱮᱸ ᱚᱲᱟᱜ ᱦᱚᱲ ᱠᱚᱫᱚ ᱠᱷᱮᱛ ᱠᱚ ᱪᱟᱣ ᱠᱟᱱᱟ ᱛᱟᱦᱚᱞᱮ ᱚᱲᱟᱜ ᱠᱚᱨᱮᱜ ᱜᱮ ᱟᱨᱠᱤ ᱢᱟᱱᱮ ᱩᱛᱩ ᱫᱟᱠᱟ ᱠᱚ ᱤᱥᱤᱱ ᱜᱚᱲᱚ ᱠᱚ ᱦᱩᱭᱩᱜ ᱠᱟᱱᱟ ᱟᱨᱠᱤ᱾
ᱟᱫᱚ ᱜᱚᱢᱠᱮ ᱛᱟᱦᱚᱞᱮ ᱟᱯᱮᱥᱮᱫ ᱫᱚ ᱢᱟᱱᱮ ᱪᱟᱥ ᱵᱟᱥ ᱠᱟᱢᱤ ᱦᱚᱨᱟ ᱫᱚ ᱛᱤᱱᱟᱹᱜ ᱜᱟᱱ ᱯᱮ ᱞᱟᱦᱟ ᱠᱮᱜᱼᱟ?
ᱦᱳᱭ ᱟᱞᱮ ᱱᱚᱛᱮ ᱫᱚ ᱞᱟᱦᱟ ᱫᱚ ᱟᱹᱰᱤ ᱜᱟᱱ ᱯᱮ ᱞᱟᱦᱟ ᱠᱟᱜᱼᱟ ᱵᱟᱝ ᱫᱚ ᱵᱟᱝ ᱢᱟᱱᱮ ᱟᱞᱮ ᱱᱚᱛᱮ ᱫᱚ ᱦᱟᱱᱮ ᱟᱥᱟᱲ ᱵᱚᱸᱜᱟ ᱠᱷᱚᱱᱜᱮ ᱫᱟᱜ ᱫᱚ ᱞᱟᱜᱟᱣ ᱠᱟᱱᱟ ᱛᱚ᱾
ᱦᱩᱸ
ᱦᱚᱭ ᱤᱱᱟᱹ ᱠᱷᱟᱱ ᱫᱚ ᱦᱟᱸᱜ ᱵᱟᱹᱭᱦᱟᱹᱲ ᱠᱚᱫᱚ ᱛᱟᱦᱚᱞᱮ ᱪᱟᱵᱟ ᱟᱹᱜᱩ ᱠᱟᱫ ᱜᱮᱭᱟᱞᱮ ᱵᱟᱝ ᱟᱫᱚ ᱵᱟᱝ ᱟᱨ ᱵᱟᱨᱥᱤᱧ ᱠᱷᱟᱱᱜᱮ ᱵᱟᱹᱭᱦᱟᱹᱲ ᱫᱚᱞᱮ ᱪᱟᱵᱟᱭᱟ᱾
ᱟᱪᱪᱷᱟ ᱟᱪᱪᱷᱟ ᱾
ᱡᱟᱦᱟ ᱛᱟᱦᱮ ᱠᱟᱱᱟ ᱚᱱᱠᱟ ᱱᱟᱜ-ᱠᱷᱚᱱ ᱠᱷᱟᱹᱞᱤ ᱦᱟᱸᱜ ᱜᱮ ᱛᱟᱦᱮᱱᱟ᱾ ᱛᱟᱦᱚᱞᱮ ᱟᱵᱤᱱ ᱫᱚ ᱪᱟᱥ ᱠᱚᱫᱚ ᱵᱤᱱ ᱨᱟᱠᱟᱵ ᱠᱮᱜ-ᱟ ᱥᱮ ᱟᱣᱨᱤ?
ᱟᱫᱚ ᱟᱣᱨᱤ ᱜᱚᱢᱠᱮ ᱱᱚᱜ-ᱚᱭ ᱢᱟᱱᱮ ᱫᱷᱩᱨᱟᱹᱣ ᱫᱚ ᱦᱩᱭᱠᱟᱱ ᱜᱮᱭᱟ ᱦᱮᱸᱥᱮ᱾ ᱟᱫᱚ ᱡᱟᱦᱟᱸᱞᱮᱠᱟ ᱵᱤᱱ ᱞᱟᱹᱭ ᱠᱮᱜᱼᱟ ᱡᱮ ᱟᱵᱤᱱ ᱚᱱᱛᱮ ᱫᱚ ᱢᱟᱱᱮ ᱮᱸ ᱵᱟᱹᱫ ᱵᱟᱹᱭᱦᱟᱹᱲ ᱠᱚᱫᱚ ᱯᱮ ᱠᱩᱬᱟᱹᱣ ᱜᱚᱫ ᱠᱮᱫᱟ ᱦᱮᱸ ᱛᱮ ᱟᱫᱚ ᱟᱞᱮ ᱦᱚᱸ ᱱᱟᱜ-ᱠᱷᱟᱱ ᱵᱟᱹᱭᱦᱟᱹᱲ ᱠᱚᱫᱚ ᱯᱨᱟᱭ ᱜᱮ ᱠᱩᱲᱟᱹᱣ ᱞᱮᱠᱟ ᱜᱮ ᱱᱚᱭᱟ ᱡᱟᱦᱟᱸ ᱱᱚᱣᱟ ᱵᱟᱹᱫᱽ ᱠᱚᱨᱮ ᱦᱟᱸᱜ ᱚᱸ ᱢᱟᱱᱮ ᱱᱤᱛᱚᱜ ᱫᱚ ᱠᱟᱹᱢᱤ ᱵᱟᱲᱟ ᱠᱚ ᱪᱟᱞᱟᱜ ᱠᱟᱱᱟ ᱞᱚᱥᱚᱫ ᱵᱟᱲᱟᱭ ᱫᱟᱞᱮ ᱪᱷᱟᱴᱟ ᱪᱷᱟᱹᱴᱤ ᱵᱟᱲᱟᱭ ᱫᱟᱞᱮ ᱦᱳᱭ ᱥᱮ ᱟᱨ ᱱᱚᱣᱟ ᱜᱷᱩᱴᱩ ᱛᱮᱜ ᱫᱚ ᱮᱸᱜ ᱜᱷᱩᱴᱩ ᱥᱮᱫ ᱫᱚ ᱢᱟᱱᱮ ᱮᱠᱷᱚᱱᱳ ᱢᱟᱱᱮ ᱫᱟᱜ ᱠᱚ ᱠᱟᱹᱡ ᱴᱟᱱᱚᱜ ᱜᱮᱭᱟ ᱛᱚ᱾ ᱟᱨ ᱛᱟᱦᱚᱞᱮ ᱚᱱᱛᱮ ᱫᱚ ᱢᱟᱱᱮ ᱪᱷᱟᱴᱟ ᱪᱷᱟᱹᱴᱤ ᱠᱚ ᱟᱣᱨᱤᱭᱟᱜ ᱜᱮᱭᱟ ᱟᱨ -ᱠᱤ ᱢᱟᱱᱮ ᱫᱟᱜ ᱠᱚ ᱚᱱᱠᱟ ᱫᱚ ᱚᱱᱛᱮ ᱫᱚ ᱵᱟᱭ ᱧᱟᱢ ᱠᱟᱫᱟᱭ ᱟᱨᱠᱤ᱾
ᱟᱫᱚ ᱜᱚᱢᱠᱮ ᱛᱟᱦᱚᱞᱮ ᱱᱚᱣᱟ ᱪᱟᱥ ᱠᱟᱢᱤ ᱠᱚᱫᱚ ᱛᱤᱱᱟᱹᱜ ᱜᱟᱱ ᱵᱤᱱ ᱵᱟᱲᱟᱭ ᱜᱮᱭᱟ?
ᱦᱮᱸ, ᱪᱟᱥ ᱠᱟᱹᱢᱤ ᱫᱚ ᱵᱟᱰᱟᱭ ᱫᱚᱞᱤᱧ ᱵᱟᱰᱟᱭ ᱜᱮᱭᱟ ᱢᱚᱴᱟᱢᱩᱴᱤ᱾ ᱫᱚᱢᱮ ᱫᱚᱦᱟᱸᱜ ᱵᱟᱝᱞᱤᱧ ᱵᱟᱰᱟᱭ ᱜᱮ ᱠᱤᱱᱛᱩ ᱠᱟᱹᱴᱤᱡ ᱠᱟᱹᱴᱤᱡ ᱫᱚᱞᱤᱧ ᱵᱟᱰᱟᱭ ᱜᱮᱭᱟ ᱡᱮᱢᱚᱱ ᱞᱟᱹᱭ ᱜᱟᱱᱚᱜᱼᱟ᱾
ᱮ ᱟᱲᱮ ᱠᱚ ᱢᱟᱜ ᱱᱟᱦᱮᱞ ᱠᱚ ᱥᱤᱭᱚᱜ ᱦᱳᱭ, ᱱᱚᱣᱟ ᱠᱚᱫᱚᱞᱤᱧ ᱵᱟᱰᱟᱭ ᱜᱮᱭᱟ᱾
ᱟᱪᱪᱷᱟ ᱟᱪᱪᱷᱟ᱾
ᱠᱟᱹᱴᱤᱡ ᱠᱟᱹᱴᱤᱡ ᱫᱚ ᱱᱚᱣᱟ ᱛᱚᱞᱟ ᱨᱚᱦᱚᱭ ᱠᱚᱦᱚᱸ ᱠᱟᱴ ᱴᱤᱡ ᱚᱲᱟᱜ ᱦᱚᱲ ᱠᱚ ᱥᱟᱞᱟᱜ ᱞᱤᱧ ᱜᱚᱲᱚ ᱵᱟᱲᱟᱣᱟ ᱠᱚ ᱜᱮᱭᱟ᱾ ᱟᱫᱚ ᱦᱟᱸᱜ ᱟᱹᱞᱤᱧ ᱫᱚ ᱵᱮᱥᱤ ᱜᱷᱟᱹᱲᱤᱡ ᱯᱟᱹᱰ ᱨᱮᱛᱚ ᱵᱟᱝᱞᱤᱧ ᱛᱟᱦᱮᱸ ᱫᱟᱲᱮᱭᱟᱜ ᱠᱮᱭᱟ᱾ ᱚᱱᱟᱛᱮ ᱛᱚᱞᱟ ᱨᱚᱦᱚᱭ ᱫᱚ᱾ ᱩᱱᱟᱹᱜ ᱫᱚ ᱵᱟᱝᱞᱤᱧ ᱵᱟᱰᱟᱭ ᱜᱮᱭᱟ ᱛᱚᱵᱩ ᱞᱤᱧ ᱪᱮᱥᱴᱟᱭ ᱜᱮᱭᱟ ᱟᱨᱠᱤ ᱦᱩᱲᱩ ᱨᱚᱦᱚᱭ ᱫᱚ ᱡᱟᱛᱮ ᱠᱟᱹᱴᱤᱡ ᱞᱤᱧ ᱫᱟᱲᱮᱭᱟᱜ᱾ ᱠᱟᱹᱴᱤᱡ ᱚᱲᱟᱜ ᱦᱚᱲᱮ ᱜᱚᱲᱚ ᱠᱚᱣᱟ᱾ ᱟᱨ ᱛᱟᱦᱚᱞᱮ ᱟᱵᱤᱱ ᱫᱚ ᱛᱤᱱᱟᱹᱜ ᱜᱟᱱ ᱵᱤᱱ ᱵᱟᱰᱟᱭᱟ ᱟᱱᱤᱡ?
ᱦᱮᱸ, ᱜᱚᱝᱠᱮ ᱟᱫᱚ ᱱᱟᱜᱠᱷᱟᱱ ᱟᱰᱤᱵᱤᱱ ᱵᱟᱲᱟᱭ ᱜᱮᱭᱟ ᱛᱟᱦᱞᱮ ᱵᱟᱝ?
ᱦᱳᱭ ᱦᱳᱭ, ᱠᱟᱹᱴᱤᱡ ᱫᱚᱞᱤᱧ ᱵᱟᱰᱟᱭ ᱧᱚᱜ ᱠᱟᱜ ᱜᱮᱭᱟ᱾
ᱟᱪᱪᱷᱟ ᱟᱪᱪᱷᱟ᱾ ᱟᱫᱚ ᱦᱮᱸ ᱜᱚᱝᱠᱮ ᱟᱫᱚ ᱟᱹᱞᱤᱧ ᱦᱚᱸ ᱦᱟᱸᱜ ᱠᱷᱟᱱ ᱱᱚᱣᱟ ᱪᱟᱥᱵᱟᱥ ᱠᱟᱢᱤ ᱠᱚᱫᱚ ᱵᱚᱞ ᱛᱮ ᱱᱚᱣᱟ ᱥᱤᱭᱳᱜ ᱠᱚ ᱟᱨ ᱚᱱᱟ ᱥᱟᱶᱛᱮ ᱱᱚᱣᱟ ᱪᱷᱟᱴᱟ ᱪᱷᱟᱴᱤ ᱠᱟᱢᱤ ᱠᱚᱜᱮ᱾ ᱠᱚ ᱢᱟᱱᱮ ᱞᱤᱧ ᱵᱟᱲᱟᱭ ᱧᱚᱜ ᱜᱮᱭᱟ ᱦᱮᱸᱥᱮ᱾ ᱟᱨ ᱱᱚᱣᱟ ᱡᱟᱦᱟᱸ ᱛᱚᱞᱟ ᱛᱳᱫ ᱠᱚ ᱥᱮ ᱱᱚᱣᱟ ᱨᱚᱦᱚᱭ ᱠᱚ ᱱᱚᱣᱟ ᱠᱚᱫᱚ ᱱᱟᱜ ᱠᱷᱟᱱ
ᱦᱩᱸ᱾
ᱟᱭᱳ ᱦᱚᱲ ᱠᱚᱜᱮ ᱠᱚ ᱠᱟᱹᱢᱤ ᱵᱟᱲᱟᱭ ᱜᱮᱭᱟ ᱛᱚ, ᱟ ᱛᱟᱦᱚᱞᱮ ᱟᱫᱚ ᱜᱚᱝᱠᱮ ᱚᱱᱟ ᱠᱚᱫᱚ ᱩᱱᱟᱹᱜ ᱫᱚ ᱟᱨᱠᱤ ᱵᱟᱹᱞᱤᱧ ᱜᱟᱱ ᱜᱮᱭᱟ ᱟᱨᱠᱤ ᱦᱳᱭᱥᱮ᱾ ᱟᱫᱚ ᱡᱟᱦᱟᱸ ᱠᱷᱮᱛ ᱨᱮᱵᱚᱱ ᱛᱚᱞᱟᱭ ᱜᱮᱭᱟ, ᱟᱫᱚ ᱚᱱᱟ ᱛᱚᱞᱟ ᱢᱟᱱᱮ ᱮ ᱟᱫᱚ ᱮᱴᱟᱜ ᱠᱷᱮᱛ ᱤᱫᱤ ᱦᱩᱭᱩᱜ ᱜᱮᱭᱟ ᱥᱮ ᱡᱟᱦᱟᱸᱨᱮ ᱨᱚᱦᱚᱭ ᱦᱩᱭᱩᱜ ᱜᱮᱭᱟ᱾ ᱟᱨ ᱚᱱᱟ ᱜᱮᱢᱮᱨ ᱠᱚᱞᱤᱧ ᱜᱚᱲᱚ ᱵᱟᱲᱟ ᱟᱠᱚ ᱜᱮᱭᱟ ᱟᱨᱠᱤ᱾
ᱟᱪᱪᱷᱟ ᱟᱪᱪᱷᱟ᱾
ᱟᱫᱚ ᱜᱚᱝᱠᱮ ᱟᱯᱮ ᱫᱚ ᱢᱟᱱᱮ ᱛᱤ ᱨᱚᱠᱚᱢ ᱢᱟᱱᱮ ᱪᱮᱱ ᱞᱮᱠᱟ ᱯᱮ ᱛᱚᱞᱟᱭ ᱜᱮᱭᱟ᱾
ᱟᱞᱮ ᱫᱚ ᱜᱚᱝᱠᱮ ᱛᱚᱞᱟ ᱫᱚ ᱱᱟᱦᱟᱜ ᱵᱟᱨ ᱨᱚᱠᱚᱢ ᱞᱮ ᱛᱚᱞᱟᱭ ᱜᱮᱭᱟ, ᱡᱮᱢᱚᱱ ᱮ ᱱᱮᱛᱟᱨ ᱫᱚ ᱵᱟᱹ ᱛᱚᱞᱟᱭ ᱜᱮᱭᱟ ᱟᱨᱠᱤ ᱡᱟᱦᱟᱸ ᱵᱟᱹᱞᱤ ᱪᱟᱯᱟ ᱠᱚ ᱢᱮᱛᱟᱜ ᱠᱟᱱ ᱫᱚ᱾ ᱢᱟᱱᱮ ᱦᱟᱥᱟᱛᱮ ᱯᱚᱴᱚᱢ ᱠᱩᱰᱤᱛᱮ ᱚᱱᱟ ᱦᱚᱸ ᱛᱚᱞᱟᱭ ᱦᱩᱭᱩᱜ ᱜᱮᱭᱟ ᱟᱨ ᱛᱟᱨᱯᱚᱨᱮ ᱱᱚᱣᱟ ᱯᱟᱹᱴᱟᱹᱞᱤ ᱠᱟᱛᱮᱜ ᱡᱟᱦᱟᱸ ᱫᱚ ᱦᱳᱲᱳ ᱟᱨᱠᱤ ᱞᱚᱦᱚᱫ ᱠᱟᱛᱮᱜ᱾ ᱫᱚᱦᱚ ᱦᱩᱭᱱᱟ ᱢᱟᱱᱮ ᱟᱝᱠᱩᱨ ᱞᱮᱠᱟ ᱟᱫᱚ ᱟᱝᱠᱩᱨ ᱛᱟᱭᱚᱢ ᱟᱨᱠᱤ ᱚᱱᱟ ᱯᱟᱹᱴᱟᱹᱞᱤ ᱥᱮ ᱥᱮ ᱞᱚᱥᱚᱫ ᱠᱷᱮᱛ ᱪᱮᱛᱟᱱ ᱨᱮᱜᱮ ᱦᱟᱸᱜ ᱪᱷᱩᱲᱭᱟᱹᱣ ᱦᱩᱭᱩᱜ-ᱟ᱾
ᱟᱫᱚ ᱦᱳᱭ ᱟᱫᱚ ᱱᱚᱣᱟ ᱦᱚᱸ ᱦᱟᱸᱜ ᱱᱚᱝᱠᱟᱜ ᱠᱟᱱᱟ ᱜᱚᱝᱠᱮ ᱡᱩᱫᱤ ᱡᱟᱦᱟᱸ ᱜᱷᱩᱴᱩ ᱦᱟᱥᱟ ᱥᱮ ᱡᱟᱦᱟᱸ ᱟᱨᱠᱤ ᱦᱟᱥᱟᱨᱮ ᱛᱚᱞᱟ ᱜᱤᱰᱤ ᱦᱩᱭᱩᱜᱼᱟ, ᱡᱩᱫᱤ ᱦᱟᱸᱜ ᱚᱱᱟ ᱨᱚᱦᱚᱲ ᱧᱚᱜ ᱠᱮᱜ ᱠᱷᱟᱱ ᱛᱟᱦᱚᱞᱮ ᱦᱟᱸᱜ ᱱᱚᱣᱟ ᱫᱚ ᱦᱟᱥᱟ ᱪᱟᱯᱟᱭ ᱦᱩᱭᱩᱜ ᱠᱟᱱᱟ ᱥᱮ ᱵᱟᱹᱞᱤ ᱪᱟᱯᱟ ᱠᱚ ᱞᱟᱹᱭ ᱮᱫᱟ ᱟᱞᱮ ᱱᱚᱱᱛᱮ ᱫᱚ᱾
ᱦᱩᱸ᱾
ᱦᱳᱭ ᱟᱨ ᱫᱟᱜ ᱡᱩᱫᱤ ᱫᱟᱜ ᱠᱮᱫᱟᱭ ᱥᱮ ᱠᱷᱮᱛ ᱡᱩᱫᱤ ᱫᱚᱢᱮ ᱜᱮ ᱦᱟᱜᱸ ᱦᱩᱸ ᱫᱟᱜ ᱧᱚᱜ ᱜᱮᱭᱟ ᱥᱮ ᱞᱚᱥᱚᱫ ᱧᱚᱜ ᱜᱮᱭᱟ ᱛᱟᱦᱚᱞᱮ ᱩᱱᱢᱟ ᱦᱟᱸᱜ ᱵᱟᱹᱞᱤ ᱪᱟᱯᱟ ᱫᱚ ᱵᱟᱝ ᱜᱟᱱᱚᱜ ᱜᱮᱭᱟ,
ᱦᱩᱸ᱾
ᱩᱱ ᱫᱚ ᱦᱟᱸᱜ ᱱᱚᱣᱟ ᱠᱷᱟᱹᱴᱟᱹᱞᱤ ᱛᱮᱜᱮ ᱜᱤᱴᱟᱹᱭ ᱦᱩᱭᱩᱜᱼᱟ, ᱟᱨᱠᱤ ᱚᱱᱠᱟ ᱤᱭᱟᱹ ᱠᱟᱛᱮᱜ ᱜᱮ᱾ ᱚᱱᱮ ᱛᱚᱞᱟ ᱟᱝᱠᱩᱨ ᱠᱟᱛᱮᱜ ᱜᱮ᱾
ᱟᱪᱪᱷᱟ ᱟᱪᱪᱷᱟ᱾
ᱦᱳᱭ᱾ ᱛᱟᱞᱦᱮ ᱟᱨ ᱟᱯᱮ ᱚᱱᱛᱮ ᱫᱚ ᱜᱚᱝᱠᱮ ᱪᱮᱫ ᱞᱮᱠᱟ ᱛᱚᱞᱟ ᱫᱚ ᱢᱤᱫ ᱨᱚᱠᱚᱢ ᱜᱮᱥᱮ ᱟᱞᱮ ᱮᱫ ᱡᱮᱢᱚᱱ ᱵᱟᱨ ᱨᱚᱠᱚᱢ ᱟᱯᱮ ᱦᱚᱸ ᱚᱱᱠᱟ ᱵᱟᱨ ᱨᱚᱠᱚᱢ ᱥᱮ ᱟᱨ ᱦᱚᱸ ᱮᱴᱟᱜ ᱧᱚᱜ ᱵᱷᱤᱲᱤ ᱜᱮᱭᱟ᱾
ᱦᱳᱭ ᱜᱚᱝᱠᱮ ᱟᱫᱚ ᱟᱞᱮ ᱱᱚᱱᱛᱮ ᱦᱚᱸ ᱵᱟᱨ ᱨᱚᱠᱚᱢ ᱜᱮ ᱛᱚᱞᱟ ᱠᱚᱫᱚᱞᱮ ᱜᱤᱰᱤ ᱵᱟᱲᱟᱭ ᱜᱮᱭᱟ ᱦᱳᱭᱥᱮ ᱾ ᱟᱫᱚ ᱡᱟᱦᱟᱸ ᱜᱚᱢᱠᱮ ᱟᱵᱤᱱ ᱵᱤᱱ ᱞᱟᱹᱭ ᱠᱮᱜᱼᱟ ᱱᱚᱣᱟ ᱡᱟᱦᱟᱸ ᱮᱸ ᱵᱟᱞᱤ ᱪᱟᱯᱟ ᱛᱚᱞᱟᱥ ᱦᱳᱭᱥᱮ, ᱟᱫᱚ ᱚᱱᱟ ᱫᱚ ᱜᱚᱢᱠᱮ ᱟᱞᱮᱥᱮᱫ ᱫᱚ ᱱᱚᱣᱟ ᱵᱟᱹᱛᱟᱹᱲᱤ ᱛᱚᱞᱟ ᱞᱮ ᱞᱟᱹᱭ ᱜᱮᱭᱟ ᱟᱨᱠᱤ ᱦᱳᱭᱥᱮ ᱡᱟᱦᱟᱸ ᱨᱚᱦᱚᱲ ᱠᱷᱮᱛᱨᱮ ᱟᱫᱚ ᱢᱟᱱᱮ ᱚᱱᱟ ᱡᱟᱦᱟᱸ ᱠᱷᱚᱛ ᱠᱩᱲᱤᱡ ᱠᱚ ᱮᱢ ᱵᱟᱲᱟ ᱠᱟᱛᱮᱫ ᱞᱮ ᱥᱤ ᱜᱮᱭᱟ ᱢᱤᱫ ᱫᱷᱟᱣ ᱦᱳᱭ ᱟᱫᱚ ᱛᱟᱨ ᱪᱮᱛᱟᱱ ᱨᱮᱜᱮ ᱦᱟᱸ ᱤᱛᱟᱹ ᱦᱩᱲᱩ ᱚᱱᱟ ᱞᱮ
ᱦᱮᱸ᱾
ᱮᱨ ᱵᱟᱲᱟᱭ ᱜᱮᱭᱟ ᱟᱫᱚ ᱚᱱᱟ ᱯᱚᱨᱮ ᱢᱤᱫ ᱫᱷᱟᱣ ᱦᱟᱞᱠᱟ ᱧᱚᱜ ᱞᱮ ᱥᱤ ᱛᱮ ᱦᱟᱸᱜ ᱟᱫᱚᱞᱮ ᱟᱲᱜᱚᱢ ᱜᱮᱭᱟ ᱦᱳᱭᱥ ᱡᱟᱛᱮ ᱢᱤᱫ ᱥᱚᱢᱟᱱᱛᱮ ᱢᱟᱱᱮ ᱢᱟᱱᱮ ᱡᱟᱱᱟᱢ ᱢᱚᱜ ᱢᱟ ᱛᱚᱞᱟ ᱠᱚ ᱦᱳᱭ᱾ ᱟᱨ ᱡᱟᱦᱟᱸ ᱵᱤᱱ ᱞᱟᱹᱭ ᱠᱟᱜᱼᱟ ᱚᱱᱟ ᱡᱟᱦᱟᱸ ᱞᱚᱥᱚᱫ ᱠᱟᱛᱮᱜ ᱦᱳᱭᱥᱮ, ᱟᱫᱚ ᱚᱱᱟ ᱫᱚ ᱟᱞᱮ ᱫᱚ ᱢᱟᱱᱮ ᱱᱚᱱᱛᱮ ᱫᱚ ᱟᱪᱪᱷᱲᱟ ᱠᱚ ᱞᱟᱹᱭ ᱜᱮᱭᱟ ᱟᱪᱪᱷᱲᱟ ᱛᱚᱞᱟ ᱦᱳᱭ ᱟᱫᱚ ᱚᱱᱟ ᱫᱚ ᱦᱩᱭᱩᱜ ᱠᱟᱱᱟ ᱜᱚᱝᱠᱮ ᱱᱚᱣᱟ ᱞᱚᱥᱚᱫ ᱵᱟᱲᱟ ᱠᱟᱛᱮᱫ ᱠᱟᱹᱡ ᱞᱮ ᱦᱮᱲᱦᱮᱫ ᱵᱟᱲᱟᱭ ᱜᱮ ᱡᱟᱦᱟᱸ ᱠᱚ ᱟᱹ ᱜᱷᱟᱥ ᱠᱚ ᱥᱮ ᱟᱹᱰᱤ ᱜᱟᱱ ᱡᱚᱵᱽᱲᱟ ᱠᱚ ᱛᱟᱦᱮᱸᱱ ᱜᱮᱭᱟ ᱦᱳᱭᱥᱮ, ᱚᱱᱟ ᱠᱚᱞᱮ ᱦᱮᱲᱦᱮᱫ ᱵᱟᱲᱟᱭ ᱜᱮᱭᱟ ᱟᱫᱚ ᱚᱱᱟ ᱢᱟ ᱢᱟᱱᱮ ᱯᱟᱴᱞᱤ ᱞᱮ ᱡᱩᱛ ᱜᱮᱭᱟ ᱟᱨᱠᱤ ᱦᱳᱭ᱾ ᱯᱟᱹᱴᱞᱤ ᱡᱩᱛ ᱯᱚᱨᱮ ᱟᱫᱚ ᱚᱱᱟ ᱪᱮᱛᱟᱱ ᱨᱮᱜᱮ ᱡᱟᱦᱟᱸ ᱞᱮᱠᱟ ᱵᱤᱱ ᱞᱟᱹᱭ ᱠᱮᱜ-ᱟ, ᱡᱮ ᱦᱩᱲᱳ ᱯᱟᱭᱞᱟᱹ ᱞᱚᱦᱚᱫ ᱵᱟᱲᱟ ᱠᱟᱛᱮᱜ ᱟᱫᱚ
ᱦᱳᱭ᱾
ᱚᱱᱟ ᱢᱟᱱᱮ ᱡᱟᱦᱟᱸᱱᱟᱜ ᱵᱚᱥᱛᱟ ᱠᱚᱨᱮ ᱵᱟᱭ ᱠᱟᱛᱮᱜ ᱚᱱᱠᱟᱱ ᱡᱟᱦᱟᱸ ᱠᱟᱹᱡ ᱜᱷᱩᱞ ᱜᱷᱩᱞᱟᱹᱣ ᱞᱮᱠᱟᱱ ᱡᱟᱭᱜᱟ ᱨᱮ ᱫᱚᱦᱚ ᱦᱩᱭᱩᱜ ᱜᱮᱭᱟ ᱥᱮ ᱵᱩᱥᱩᱵ ᱠᱚᱛᱮ ᱛᱮᱱ ᱵᱟᱲᱟ ᱦᱩᱭᱩᱜ ᱜᱮᱭᱟ, ᱡᱟᱛᱮ ᱚᱱᱟ ᱚᱝᱠᱩᱨ ᱥᱮ ᱯᱚᱴᱠᱚᱡᱚᱜ ᱢᱟ ᱦᱳᱭᱥᱮ ᱟᱫᱚ ᱚᱱᱟ ᱠᱚ ᱯᱚᱴᱠᱚᱡ ᱞᱮᱱᱠᱷᱟᱱ ᱜᱮ ᱚᱱᱟᱫᱚ ᱯᱟᱴᱞᱤ ᱪᱮᱛᱟᱱ ᱨᱮ ᱟᱫᱚ ᱚᱸᱰᱮᱞᱮᱜ ᱪᱩᱨᱩᱡ ᱜᱮᱭᱟ ᱟᱨᱠᱤ ᱮᱨ ᱜᱮᱭᱟᱞᱮ ᱟᱨ ᱚᱱᱟ ᱥᱟᱝ-ᱥᱟᱝ ᱛᱮᱦᱮᱧ ᱚᱱᱟ ᱡᱟᱦᱟᱸ ᱠᱷᱮᱛ ᱥᱟᱭᱤᱰ ᱠᱚᱨᱮ ᱟᱨᱟᱜ ᱪᱤᱲ ᱠᱚ ᱢᱟᱱᱮ ᱞᱮ ᱛᱚᱞ ᱵᱟᱲᱟᱜ ᱜᱮᱭᱟ ᱡᱟᱛᱮ ᱠᱚ ᱵᱩᱡ ᱢᱟ ᱡᱮ ᱱᱚᱣᱟ ᱠᱚᱫᱚ ᱛᱚᱞᱟ ᱠᱚ ᱜᱤᱲᱤᱭ ᱠᱟᱫᱟ ᱦᱳᱭᱥᱮ ᱛᱮ ᱢᱮ ᱨᱚᱢ ᱠᱚ ᱰᱟᱝᱨᱟ ᱠᱚ ᱱᱚᱱᱛᱮ ᱫᱚ ᱟᱫᱚ ᱥᱩᱨ ᱥᱮᱫᱚ ᱵᱟᱠᱚ ᱟᱹᱜᱩ ᱠᱚᱣᱟ ᱟᱨᱠᱤ
ᱦᱳᱭ ᱦᱟᱸᱜ᱾
ᱟᱨ ᱜᱚᱝᱠᱮ ᱱᱚᱣᱟ ᱚᱱᱟ ᱦᱳᱲᱳ ᱠᱚ ᱮᱨ ᱵᱟᱲᱟ ᱠᱟᱛᱮᱫ ᱟᱫᱚ ᱚᱱᱟ ᱪᱮᱛᱟᱱ ᱛᱮᱫ ᱛᱚᱨᱚᱡ ᱠᱚᱞᱮ ᱮᱨᱟᱜ ᱜᱮᱭᱟ ᱦᱳᱭᱥᱮ ᱡᱟᱛᱮ ᱯᱟᱶᱨᱟ ᱠᱚᱠᱚ ᱦᱮᱡᱩᱜ ᱨᱮᱦᱚᱸ ᱩᱱᱟᱹᱜ ᱜᱟᱱ ᱫᱚ ᱟᱞᱚ ᱠᱚ ᱵᱩᱡᱽ ᱧᱟᱢ ᱢᱟ ᱟᱨᱠᱤ ᱾
ᱟᱪᱷᱟ᱾
ᱦᱮᱸ᱾ ᱟᱫᱚ ᱜᱚᱝᱠᱮ ᱛᱟᱦᱚᱞᱮ ᱟᱯᱮ ᱥᱮᱫ ᱫᱚ ᱡᱟᱦᱟᱸ ᱮᱸ ᱨᱚᱦᱚᱭ ᱠᱚ ᱦᱚᱭᱩᱜ ᱜᱮᱭᱟ ᱦᱳᱭᱥᱮ? ᱟᱫᱚ ᱨᱚᱦᱚᱭ ᱠᱚᱫᱚ ᱜᱚᱝᱠᱮ ᱟᱯᱮ ᱫᱚ ᱪᱮᱜ ᱞᱮᱠᱟᱯᱮ ᱨᱚᱦᱚᱭ ᱵᱟᱲᱟᱭ ᱜᱮᱭᱟ?
ᱢᱮᱱᱫᱚ ᱜᱚᱝᱠᱮ ᱚᱠᱟᱞᱮᱠᱟ ᱞᱤᱧ ᱞᱟᱹᱭ ᱠᱮᱜᱼ ᱵᱟᱹᱞᱤᱧ ᱵᱩᱡᱽ ᱞᱮᱜ-ᱟ ᱟᱨᱠᱤ ᱠᱩᱠᱞᱤ ᱴᱟᱜ᱾
ᱚ ᱟᱫᱚ ᱜᱚᱝᱠᱮ ᱱᱚᱜ-ᱚᱭ ᱡᱟᱦᱟᱸ ᱩ ᱦᱩᱲᱩ ᱠᱚᱵᱚᱱ ᱨᱚᱦᱚᱭ ᱵᱟᱲᱟᱭ ᱜᱮᱭᱟ ᱦᱳᱭᱥᱮ᱾ ᱟᱫᱚ ᱱᱚᱣᱟ ᱫᱚ ᱜᱚᱝᱠᱮ ᱟᱯᱮᱥᱮᱜ ᱫᱚ ᱪᱮᱜ ᱞᱮᱠᱟᱯᱮ ᱨᱚᱦᱚᱭ ᱜᱮᱭᱟ?
ᱚ ᱨᱚᱦᱚᱭᱛᱚ ᱢᱟᱱᱮ ᱛᱚᱞᱟ ᱡᱮ ᱡᱚᱠᱷᱚᱱ ᱜᱮ ᱦᱩᱭᱱᱟ ᱚᱝᱠᱟ ᱠᱚᱢ ᱠᱚᱨᱮ, ᱮᱸ ᱠᱤᱪᱷᱩᱜᱟᱱ ᱛᱚᱞᱟ ᱫᱚ ᱱᱚᱝᱠᱟ ᱦᱩᱭᱩᱜ ᱜᱮᱭᱟ ᱮᱸ ᱵᱟᱨ ᱯᱮ ᱥᱚᱯᱛᱟ ᱠᱷᱟᱱ ᱜᱮ ᱦᱟᱨᱟ ᱜᱚᱫᱚᱜ ᱜᱮᱭᱟ ᱟᱨ ᱠᱤᱪᱷᱩᱜᱟᱱ ᱛᱚᱞᱟ ᱫᱚ ᱦᱟᱸᱜ ᱠᱟᱹᱢᱤ ᱪᱟᱸᱫᱚ ᱦᱚᱸ ᱦᱩᱭᱩᱜ ᱜᱮᱭᱟ ᱛᱚᱵᱮᱱᱮᱜ ᱜᱟᱱᱚᱜ ᱜᱮᱭᱟ᱾ᱟᱫᱚ ᱚᱱᱮ ᱟᱲᱮ ᱠᱚ ᱱᱚᱝᱠᱟ ᱜᱮ ᱢᱟᱜᱽ ᱵᱟᱲᱟ ᱠᱟᱛᱮᱜ ᱟᱲᱮ ᱠᱚ ᱢᱟᱜᱽ ᱵᱟᱲᱟ ᱠᱟᱛᱮᱜ ᱵᱷᱤᱛᱟᱹ ᱠᱚ ᱪᱷᱟᱴᱟᱣ ᱵᱟᱲᱟ ᱠᱟᱛᱮᱜ ᱛᱟᱯᱚᱨᱮ ᱴᱟᱠᱴᱟᱨ ᱠᱚ ᱵᱟᱠᱷᱟᱱ ᱠᱤᱪᱷᱩ ᱜᱟᱱ ᱫᱚ ᱩᱱᱠᱩ ᱱᱟᱦᱮᱞ ᱦᱚᱸ ᱢᱮᱱᱟᱜ ᱠᱚᱛᱟ ᱠᱚ ᱜᱮᱭᱟ᱾ ᱦᱮᱸ ᱱᱟᱦᱮᱞ ᱛᱮᱦᱚᱸ ᱠᱚ ᱞᱚᱥᱚᱫ ᱜᱮᱭᱟ ᱟᱫᱚ ᱱᱮᱛᱟᱨ ᱫᱚ ᱦᱟᱸᱜ ᱞᱟᱦᱟ ᱱᱟᱦᱮᱞ ᱛᱚ ᱩᱱᱟᱹᱜ ᱫᱚ ᱵᱟᱝ ᱧᱮᱞᱚᱜ ᱠᱟᱱ ᱜᱮᱭᱟ ᱾ ᱟᱨ ᱛᱟᱦᱚᱞᱮ ᱡᱚᱛᱚ ᱦᱚᱲ ᱜᱮ ᱡᱚᱠᱷᱚᱱ ᱜᱮ ᱵᱟᱹᱫᱽ ᱨᱮ ᱢᱮᱜᱴᱮᱱ ᱴᱟᱠᱴᱟᱨ ᱠᱚ ᱟᱫᱚ ᱚᱱᱟ ᱴᱟᱠᱴᱟᱨ ᱛᱮᱜᱮ ᱦᱟᱸᱜ ᱡᱚᱛᱚ ᱦᱚᱲ ᱜᱮᱠᱚ ᱞᱚᱥᱚᱫ ᱦᱚᱪᱚᱭᱟ᱾ ᱵᱟᱨ ᱪᱟᱥᱛᱮ ᱠᱤᱪᱷᱩ ᱜᱟᱱ ᱫᱚ ᱦᱮᱸ ᱩᱸ ᱯᱟᱹᱭᱞᱟᱹ ᱫᱚ ᱢᱤᱫ ᱪᱟᱥ ᱠᱚ ᱮᱢ ᱠᱟᱜ-ᱟ᱾
ᱦᱩᱸ,
ᱮ ᱠᱷᱮᱛ ᱠᱚᱨᱮ ᱡᱟᱛᱮ ᱫᱟᱜᱽ ᱛᱤᱸᱜᱩᱱ ᱞᱮᱠᱟ ᱟᱵᱚ
ᱦᱳᱭ᱾
ᱚᱲᱟᱜ ᱠᱷᱮᱛ ᱨᱮᱢᱟ ᱫᱟᱜᱽ ᱛᱚ ᱦᱟᱸᱜ ᱵᱟᱝ ᱛᱟᱦᱮᱸᱱᱟ ᱛᱚ ᱟᱸᱡᱮᱫ ᱜᱚᱫᱚᱜ-ᱟ᱾ ᱨᱚᱦᱚᱭ ᱚᱝᱠᱟ ᱠᱟᱛᱮᱜ ᱜᱮ ᱦᱟᱸᱜ ᱟᱫᱚ ᱡᱟᱛᱮ ᱫᱟᱜᱽ ᱛᱟᱦᱮᱸᱱ ᱢᱟ᱾ ᱵᱟᱨ ᱯᱟᱹᱭᱞᱟᱹ ᱢᱤᱫ ᱫᱷᱟᱣ ᱠᱚ ᱥᱤ ᱪᱚᱭᱟ ᱛᱟᱯᱚᱨᱮ ᱫᱟᱜᱽ ᱡᱚᱠᱷᱚᱱ ᱜᱮ ᱠᱟᱹᱴᱤᱜ ᱦᱳᱭ ᱜᱚᱫᱚᱜ-ᱟ ᱟᱫᱚ ᱟᱫᱚ ᱴᱟᱠᱴᱟᱨ ᱤᱫᱤᱠᱟᱛᱮ ᱮᱠᱟᱞ ᱛᱮᱠᱚ ᱞᱚᱥᱚᱫ ᱛᱮ ᱛᱚᱞᱟ ᱠᱚ ᱛᱩᱫ ᱵᱟᱲᱟ ᱠᱟᱛᱮᱜ ᱫᱚ ᱠᱤᱪᱷᱩ ᱜᱟᱱ ᱫᱚ ᱡᱟᱦᱟᱸᱭ ᱠᱚᱣᱟᱜ ᱟᱫᱚ ᱦᱚᱭᱛᱚ ᱠᱚᱢ ᱧᱚᱜ ᱜᱮᱛᱟ ᱠᱚᱣᱟ ᱵᱟᱹᱫᱽ ᱠᱚ᱾
ᱦᱩᱸ,
ᱩᱱᱠᱩ ᱫᱚ ᱟᱠᱚ ᱚᱲᱟᱜ ᱦᱚᱲ ᱠᱚᱛᱮ ᱜᱮ ᱠᱚ ᱨᱚᱦᱚᱭ ᱜᱚᱫᱟ ᱟᱨ ᱟᱨ ᱠᱤᱪᱷᱩ ᱜᱟᱱ ᱫᱚ ᱡᱚᱛᱚ ᱡᱟᱦᱟᱸᱭ ᱠᱚ ᱥᱮᱬᱟ ᱥᱮᱬᱟ ᱜᱮᱛᱟ ᱠᱚ ᱩᱱᱠᱩ ᱫᱚᱠᱚ ᱩᱱᱠᱩ ᱫᱚ ᱦᱟᱸᱜ ᱢᱩᱱᱤᱥ ᱠᱟᱹᱢᱤᱱ ᱠᱚ ᱧᱮᱞ ᱠᱚᱣᱟ ᱠᱟᱹᱢᱤᱱ ᱠᱚ᱾ ᱟᱫᱚ ᱩᱱᱠᱩ ᱧᱮᱞ ᱠᱟᱛᱮᱜ ᱠᱚ ᱪᱟᱥ ᱜᱚᱫᱟ ᱟᱨ ᱚᱱᱟ ᱞᱚᱥᱚᱫ ᱥᱚᱢᱚᱭ ᱜᱮ ᱦᱟᱸᱜ ᱢᱟᱱᱮ ᱠᱤᱪᱷᱩ ᱜᱟᱱ ᱦᱚᱲ ᱫᱚ ᱱᱚᱝᱠᱟ ᱦᱚᱸᱠᱚ ᱠᱚᱨᱟᱣ ᱜᱮᱭᱟ ᱮᱸ ᱞᱚᱥᱚᱫ ᱥᱚᱢᱚᱭ ᱜᱮᱠᱚ ᱮᱸ ᱥᱟᱨ ᱠᱚᱫᱚ ᱠᱚ ᱞᱟᱦᱟ ᱨᱮ ᱜᱮᱠᱚ ᱮᱢ ᱠᱟᱜ-ᱟ ᱯᱚᱲᱟ ᱠᱷᱮᱛᱨᱮ ᱜᱮ ᱚᱱᱟ ᱡᱟᱦᱟᱸ ᱡᱳᱭᱵᱚ ᱥᱟᱨ ᱫᱚ᱾
ᱟᱪᱪᱷᱟ᱾
ᱢᱟᱱᱮ ᱟᱨ ᱨᱚᱦᱚᱭ ᱯᱚᱨᱮ ᱫᱚ ᱦᱟᱸᱜ ᱱᱚᱝᱠᱟ ᱫᱚᱥ ᱪᱷᱟᱵᱵᱤᱥ ᱟᱨ ᱤᱭᱩᱨᱤᱭᱟ ᱥᱮ ᱰᱤ ᱭᱮ ᱯᱤ ᱠᱚᱠᱚ ᱮᱢᱟᱜ ᱟᱨᱠᱤ ᱤᱭᱩᱨᱤᱭᱟᱹ ᱠᱚ᱾
ᱟᱪᱪᱷᱟ ᱟᱪᱪᱷᱟ᱾
ᱡᱟᱛᱮ ᱟᱨᱠᱤ ᱞᱚᱜᱚ ᱧᱚᱜ ᱠᱮᱴᱮᱜ ᱢᱟᱱᱮ ᱛᱚᱞᱟ ᱟᱨᱠᱤ ᱠᱮᱴᱮᱜ ᱧᱚᱜ ᱥᱟᱵ ᱜᱚᱫ ᱢᱟᱭ ᱟᱨᱠᱤ ᱦᱟᱥᱟ ᱠᱚ᱾
ᱟᱪᱪᱷᱟ ᱟᱪᱪᱷᱟ᱾
ᱦᱳᱭ᱾ ᱟᱨ ᱚᱱᱛᱮ ᱜᱚᱝᱠᱮ ᱚᱠᱟᱞᱮᱠᱟ?
ᱦᱳᱭ ᱟᱫᱚ ᱟᱞᱮ ᱥᱮᱫ ᱦᱚᱸ ᱜᱚᱢᱠᱮ ᱱᱚᱜᱼᱚᱭ ᱡᱟᱦᱟᱸ ᱞᱮᱠᱟ ᱵᱤᱱ ᱞᱟᱹᱭ ᱠᱮᱜᱼᱟ᱾ ᱡᱮ ᱦᱟᱞᱠᱟ ᱦᱟᱞᱠᱟ ᱫᱟᱜ ᱥᱚᱢᱚᱭ ᱢᱟᱱᱮ ᱢᱤᱫ ᱪᱟᱥ ᱫᱚᱠᱚ ᱥᱤᱭᱟᱜ ᱜᱮᱭᱟ ᱡᱟᱛᱮ ᱫᱟᱜ ᱠᱚ ᱠᱟᱹᱡ ᱛᱚᱸᱵᱟᱜ ᱢᱟ ᱦᱳᱭᱥᱮ᱾ ᱟᱨ ᱚᱱᱟ ᱚᱱᱟ ᱡᱟᱭᱜᱟ ᱨᱮ ᱥᱤ ᱵᱟᱲᱟ ᱠᱟᱛᱮ ᱡᱟᱦᱟᱸ ᱠᱷᱮᱛ ᱨᱮᱱᱟᱜ ᱡᱟᱦᱟᱸ ᱢᱟᱱᱮ ᱜᱷᱟᱸᱥ ᱠᱚ ᱚᱱᱟ ᱠᱚ ᱡᱟᱛᱮ ᱰᱩᱵᱩᱡ ᱛᱮ ᱥᱤᱼᱼ ᱥᱮᱭᱟᱜ ᱢᱟ ᱦᱳᱭᱥᱮ ᱥᱮᱭᱟ ᱜᱩᱡᱩᱜ ᱢᱟ ᱚᱱᱟ ᱠᱚ ᱟᱫᱚ ᱜᱚᱢᱠᱮ ᱟᱫᱚᱼᱼ ᱛᱟᱨᱯᱚᱨᱮ ᱟᱨ ᱢᱤᱫ ᱫᱷᱟᱣ ᱞᱮ ᱥᱤᱭᱟᱜ ᱜᱮᱭᱟ ᱚᱱᱟ ᱫᱚ ᱡᱟᱦᱟᱸ ᱞᱚᱥᱚᱫ ᱵᱚᱱ ᱢᱮᱱᱮᱜᱼᱟ ᱦᱳᱭᱥᱮ᱾ ᱟᱫᱚ ᱟᱨ ᱢᱤᱫ ᱫᱷᱟᱣ ᱥᱤ ᱠᱟᱛᱮᱜ ᱡᱟᱦᱟᱸ ᱞᱚᱥᱚᱫ ᱦᱩᱭᱩᱜᱼᱟ ᱞᱚᱥᱚᱫ ᱯᱚᱨᱮᱜᱮ ᱟᱫᱚ ᱢᱟᱱᱮ᱾ ᱤᱭᱟᱹ ᱢᱟᱱᱮ ᱨᱚᱦᱚᱭ ᱵᱟᱲᱟ ᱠᱚᱫᱚ ᱦᱩᱭᱩᱜ ᱜᱮᱭᱟ ᱦᱳᱭᱥᱮ ᱟᱫᱚ ᱜᱚᱝᱠᱮ ᱟᱯᱮ ᱥᱮᱫ ᱫᱚᱼᱼ ᱛᱟᱦᱚᱞᱮ ᱱᱚᱣᱟᱼᱼ ᱩᱸ ᱪᱮᱫ ᱠᱚᱛᱮ ᱯᱮ ᱞᱚᱥᱚᱫ ᱵᱟᱲᱟᱭ ᱜᱮᱭᱟ ᱟᱨᱠᱤ ᱱᱚᱶᱟ ᱰᱟᱝᱨᱤ ᱱᱟᱦᱮᱞ ᱠᱚᱛᱮ ᱜᱮ ᱥᱮᱼᱼ ᱱᱮᱛᱟᱨ ᱡᱟᱦᱟᱸ ᱴᱟᱠᱴᱟᱨ ᱯᱟᱣᱴᱤᱞᱟᱨ ᱱᱚᱜ-ᱚ ᱱᱚᱣᱟ ᱠᱚᱛᱮ᱾
ᱟᱸᱜ ᱱᱚᱛᱮ ᱫᱚ ᱜᱚᱢᱠᱮ ᱱᱟᱜ ᱠᱷᱟᱱ ᱱᱚᱝᱠᱟᱜ ᱠᱟᱱᱟ ᱢᱟᱱᱮᱼᱼ ᱰᱟᱝᱨᱤ ᱛᱚ ᱦᱟᱸᱜ ᱡᱚᱛᱚ ᱦᱚᱲ ᱨᱮᱱ ᱫᱚ ᱵᱟᱹᱱᱩᱜ ᱠᱚᱜᱮᱭᱟ ᱟᱫᱚᱼᱼ ᱵᱟᱹᱱᱩᱜ ᱠᱚ ᱠᱷᱟᱱ ᱫᱚ ᱦᱟᱸᱜ ᱠᱤᱪᱷ ᱜᱟᱱ ᱡᱟᱦᱟᱸᱭ ᱠᱚᱨᱮᱱ ᱢᱮᱱᱟᱜ ᱠᱚᱣᱟ᱾ ᱡᱟᱦᱟᱸᱭ ᱪᱟᱹᱥᱤ ᱠᱚᱨᱮᱱ ᱢᱮᱱᱟᱜ ᱠᱚᱣᱟ ᱩᱱᱠᱩ ᱫᱚ ᱦᱟᱸᱜ ᱱᱟᱜᱠᱷᱟᱱᱼᱼ ᱯᱳᱭᱞᱳ ᱫᱚ ᱠᱷᱮᱛ ᱠᱚᱫᱚ ᱠᱚ ᱯᱟᱲᱟᱜ ᱫᱚᱦᱚ ᱠᱟᱜᱼᱟ ᱟᱨᱠᱤ ᱠᱚᱲᱟ ᱨᱮᱜᱮ ᱡᱚᱠᱷᱚᱱᱼᱼ ᱟᱨ ᱱᱤᱨᱚᱱ ᱫᱷᱚᱨᱚᱱ ᱯᱟᱨᱚᱢ ᱱᱟᱛᱚ, ᱱᱤᱨᱚᱱ ᱫᱷᱚᱨᱚᱱ ᱯᱟᱨᱚᱢ ᱞᱮᱱ ᱠᱷᱟᱱ ᱡᱚᱢ ᱡᱠᱷᱚᱱ ᱜᱮ ᱠᱟᱹᱴᱤᱡᱼᱼ ᱢᱤᱫ ᱴᱮᱱ ᱵᱟᱨᱭᱟ ᱫᱟᱜ ᱟᱨᱠᱤ ᱠᱷᱮᱛ ᱨᱮ ᱧᱟᱢ ᱵᱟᱲᱟ ᱠᱮᱫᱟᱭ᱾ ᱟᱫᱚ ᱩᱱ ᱥᱚᱢᱚᱭ ᱨᱮᱜᱮ ᱠᱤᱪᱷᱩ ᱜᱟᱱ ᱫᱚᱠᱚ ᱠᱟᱰᱟ ᱥᱮᱼᱼ ᱜᱩᱨᱤᱡ ᱠᱚ ᱤᱫᱤ ᱠᱟᱛᱮᱫ ᱢᱟᱱᱮ ᱠᱷᱮᱛ ᱫᱚᱠᱚ ᱯᱟᱲᱟᱜ ᱫᱚᱦᱚ ᱠᱟᱜᱼᱟ᱾
ᱟᱪᱪᱷᱟ᱾
ᱛᱟᱨᱯᱚᱨᱮ ᱞᱚᱥᱚᱫ ᱫᱚ ᱟᱨᱠᱤ ᱵᱮᱥᱤᱨ ᱵᱷᱟᱜ ᱜᱮ ᱞᱚᱥᱚᱫᱼᱼ ᱟᱫᱚ ᱴᱟᱠᱴᱟᱨ ᱨᱮ ᱠᱚ ᱯᱩᱨᱟᱹᱣ ᱠᱮᱭᱟ ᱟᱫᱚᱼᱼ ᱡᱚᱛᱚ ᱦᱚᱲ ᱜᱮᱛᱚ ᱱᱟᱜ ᱠᱷᱟᱱ ᱮᱸ ᱪᱟᱥ ᱟᱠᱚ᱾ ᱥᱚᱢᱚᱭ ᱫᱚ ᱟᱨ ᱠᱤᱪᱷᱩ ᱜᱟᱱ ᱫᱚ ᱛᱟᱞᱟ ᱢᱟᱞᱟ ᱟᱠᱚ ᱛᱚ ᱦᱟᱸᱜ᱾ ᱟᱫᱚ ᱡᱩᱫᱤ ᱡᱩᱫᱤ ᱡᱩᱫ ᱠᱚ ᱪᱟᱞᱟᱜᱼᱟ ᱦᱟᱸ ᱚᱱᱠᱟᱼᱼ ᱚᱱᱟ ᱛᱚᱢᱟ ᱠᱟᱹᱴᱤᱡ ᱥᱟᱹᱜᱤᱧ ᱨᱮ ᱮᱴᱟᱜ ᱠᱷᱮᱛ ᱨᱮ ᱨᱚᱦᱚᱭ ᱠᱟᱜᱼᱟ᱾ ᱟᱫᱚ ᱮᱴᱟᱜᱼᱼ ᱠᱷᱮᱛᱨᱮ ᱡᱩᱫᱤ ᱠᱚ ᱛᱚᱞᱟ ᱠᱟᱜ ᱠᱷᱟᱱ ᱡᱟᱸᱜᱟ ᱟᱫᱚ ᱛᱚᱞᱟ ᱤᱫᱤ ᱠᱚ ᱠᱟᱹᱴᱤᱡ ᱚᱥᱩᱵᱤᱫᱦᱟ ᱦᱩᱭᱩᱜ ᱛᱟᱠᱚᱣᱟ ᱛᱚ᱾ ᱚᱱᱟᱛᱮ ᱞᱚᱥᱚᱫ ᱫᱚ ᱡᱷᱚᱛᱚ ᱦᱚᱲ ᱜᱮ ᱢᱤᱫ ᱛᱮᱜᱮ ᱠᱚ ᱞᱚᱥᱚᱫ ᱠᱟᱜᱼᱟ᱾ ᱛᱚᱞᱟ ᱠᱚᱫᱚ ᱵᱚᱨᱚᱱᱪᱚ ᱛᱟᱦᱮᱱ ᱛᱟᱠᱚ ᱤᱫᱤ ᱛᱮ ᱟᱫᱚ ᱠᱚ ᱨᱚᱦᱚᱭᱟ ᱟᱨᱠᱤ᱾ ᱟᱫᱚ ᱡᱚᱫᱤ ᱜᱚᱢᱠᱮᱼᱼ ᱟᱹᱵᱤ ᱱᱟᱜ ᱛᱟᱞᱟᱨ ᱨᱤᱪᱟᱪ ᱛᱟᱦᱮᱱ ᱛᱟᱵᱤᱱᱟ ᱵᱟᱹᱫᱽ ᱟᱨ ᱡᱩᱫᱤ ᱜᱚᱴᱟ ᱫᱷᱟᱨᱮ ᱱᱟᱜᱼᱼ ᱡᱩᱫᱤ ᱠᱚ ᱞᱚᱥᱚᱫ ᱠᱟᱜᱼᱟ᱾
ᱦᱩᱸ
ᱤᱱ ᱫᱚ ᱱᱤᱛᱚᱜ ᱟᱹᱵᱤᱱ ᱫᱚ ᱦᱟᱸᱜ ᱵᱟᱝᱵᱤᱱ ᱤᱫᱤ ᱫᱟᱲᱮᱭᱟᱜ ᱠᱟᱱᱟ ᱥᱮ ᱦᱮᱸ᱾ ᱰᱟᱠᱴᱟᱨ ᱠᱚᱫᱚ ᱵᱟᱹᱫᱽ ᱛᱮ᱾ ᱚᱱᱟ ᱠᱷᱟᱹᱛᱤᱨᱼᱼ ᱡᱚᱛᱚ ᱦᱚᱲ ᱜᱮᱠᱚ ᱢᱤᱫ ᱫᱷᱟᱣ ᱜᱮ ᱠᱚ ᱞᱚᱥᱚᱫ ᱠᱟᱜᱼᱟ᱾ ᱟᱫᱚ ᱨᱚᱦᱚᱭ ᱫᱚ ᱵᱚᱨᱚᱱ ᱪᱚ ᱢᱤᱫ ᱫᱤᱱ ᱵᱟᱨ ᱥᱤᱧ ᱛᱟᱭᱚᱢ ᱦᱚᱸᱠᱚ ᱨᱚᱦᱚᱭ ᱜᱮᱭᱟ᱾